ᱦᱮᱸ ᱞᱟᱹᱤᱧ ᱯᱷᱤᱨᱤ ᱢᱮᱱᱟᱜ ᱢᱮᱜᱮᱭᱟ ᱛᱚ ᱟᱨᱦᱚᱸᱧ ᱠᱚᱞ ᱨᱩᱭᱟᱲᱟᱹᱜ ᱢᱮᱭᱟ ᱟᱢ ᱜᱮ᱾
ᱦᱮᱸ ᱦᱮᱸ ᱯᱷᱤᱨᱤ ᱢᱤᱱᱟᱹᱧ ᱜᱮᱭᱟ ᱢᱟᱞᱟᱹᱭ ᱢᱮ᱾
ᱚᱸ ᱛᱟᱦᱞᱮ ᱱᱤᱛᱚᱜ ᱫᱚ ᱵᱟᱦᱟ ᱵᱚᱸᱜᱟ ᱥᱮ ᱢᱟᱜᱽ ᱢᱚᱬᱮ ᱥᱮᱫ ᱛᱮ ᱠᱟᱹᱴᱤᱡᱽ ᱞᱟᱝ ᱜᱚᱞᱯᱷᱚᱭᱟ ᱦᱮᱸ
ᱦᱳᱭ
ᱟᱪᱪᱷᱟ ᱞᱟᱹᱭ ᱮᱫ ᱛᱟᱞᱟᱝ ᱟ ᱛᱟᱦᱞᱮ ᱞᱟᱹᱭ ᱟᱹᱧ ᱵᱟᱦᱟ ᱫᱚ ᱟᱯᱮ ᱥᱮᱫ ᱫᱚ ᱪᱮᱫ ᱞᱮᱠᱟ? ᱟᱞᱮ ᱥᱮᱫ ᱢᱟ ᱱᱚᱛᱮ ᱫᱚ ᱵᱟᱦᱟ ᱟᱞᱮ ᱱᱚᱣᱟ ᱯᱷᱟᱹᱜᱩᱱ ᱵᱚᱸᱜᱟ ᱠᱷᱚᱱ ᱪᱟᱹᱛ ᱵᱚᱸᱜᱟ ᱥᱮᱫ ᱛᱮ ᱟᱨ ᱢᱟᱜᱽ ᱢᱚᱬᱮ ᱢᱟ ᱱᱜᱼᱚᱭ ᱯᱩᱨᱟᱹ ᱡᱷᱮᱸᱴ ᱵᱚᱸᱜᱟ ᱪᱟᱹᱛ ᱵᱚᱸᱜᱟ ᱢᱩᱪᱟᱹᱫ ᱥᱮᱫ ᱠᱷᱚᱱ ᱡᱷᱮᱸᱴ ᱵᱚᱸᱜᱟ ᱚᱵᱽᱫᱤᱞᱮ ᱢᱟᱜ ᱢᱚᱬᱮ ᱟᱞᱮ ᱟᱞᱮ ᱱᱚᱛᱮ ᱫᱚ
ᱚᱚ
ᱟᱨ ᱢᱟᱜ ᱢᱚᱬᱮ ᱥᱚᱢᱚᱭ ᱢᱟ ᱟᱞᱮ ᱫᱚ ᱚᱲᱟᱜ ᱫᱩᱣᱟᱹᱨ ᱚ ᱜᱚᱴᱟ ᱠᱩᱞᱦᱤ ᱠᱚ ᱥᱟᱯᱟᱭ ᱜᱮᱭᱟᱞᱮ ᱚᱲᱟᱜ ᱫᱩᱣᱟᱹᱨ ᱠᱚ ᱦᱚᱱᱛᱮ ᱠᱩᱞᱦᱤ ᱫᱷᱟᱹᱵᱤᱡ ᱜᱚᱴᱟ ᱯᱩᱲ ᱦᱟᱥᱟ ᱥᱮᱱ ᱮᱱᱟ ᱱᱮᱛᱟᱨ ᱫᱚ ᱮᱴᱟᱜ ᱱᱟᱱᱟᱦᱩᱱᱟᱹᱨ ᱨᱚᱝ ᱛᱮ ᱚᱲᱟᱜ ᱫᱩᱣᱟᱹᱨ ᱠᱚ ᱦᱚᱞᱮ ᱥᱟᱯᱷᱟᱭ ᱜᱮᱭᱟᱞᱮ
ᱩ ᱦᱩᱸ
ᱟᱨ ᱚ-ᱚᱱᱟ ᱫᱚ ᱢᱟᱱᱮ ᱵᱟᱦᱟ ᱥᱮ ᱢᱟᱜ ᱢᱚᱬᱮ ᱨᱮᱱᱟᱜ ᱫᱤᱱ ᱚ ᱜᱚᱴᱟ ᱯᱚᱨᱮ ᱟᱨ ᱠᱟ ᱴᱟᱜ ᱯᱩᱱ ᱯᱷᱳᱱ ᱢᱟ ᱨᱤᱝᱚᱜ ᱠᱟᱱ ᱛᱟᱢ
ᱦᱮᱸ ᱟᱞᱮ ᱥᱮᱫ ᱫᱚ ᱟᱞᱮ ᱥᱮᱫ ᱫᱚ ᱪᱮᱫ ᱞᱮᱠᱟᱧ ᱢᱮᱱᱟ ᱢᱟᱜ ᱢᱚᱬᱮ ᱵᱟᱝ ᱦᱩᱭᱩᱜ ᱛᱮ ᱦᱮᱸᱥᱮ ᱟᱫᱚ ᱢᱟᱜ ᱢᱚᱬᱮ ᱨᱮ ᱢᱟᱜᱽ ᱢᱚᱬᱮ ᱞᱟᱹᱭ ᱛᱮᱫᱚ ᱩᱱᱟᱹᱜ ᱫᱚ ᱤᱧᱫᱚᱧ ᱰᱷᱮᱨ ᱡᱟᱹᱥᱛᱤ ᱫᱚ ᱵᱟᱹᱧ ᱵᱟᱲᱟᱭᱟ ᱟᱨᱦᱚ ᱱᱚᱜ-ᱚᱭ ᱡᱮᱢᱚᱱ ᱟᱞᱮ ᱱᱚᱛᱮ ᱫᱚ ᱵᱟᱦᱟ ᱦᱩᱭᱩᱜ ᱛᱮ ᱵᱟᱦᱟ ᱫᱚ ᱡᱟᱦᱟᱸ ᱟᱞᱮ ᱫᱚ ᱯᱷᱟᱹᱜᱩᱱ ᱠᱷᱚᱡ ᱪᱟᱹᱛ ᱵᱚᱸᱜᱟ ᱢᱚᱫᱽᱫᱷᱮ ᱜᱮ ᱦᱩᱭᱩᱜ ᱛᱮ ᱚᱱᱟ ᱠᱚ ᱢᱩᱫᱽᱨᱮᱢᱟ ᱚᱱᱟ ᱵᱟᱨ ᱪᱟᱸᱫᱚ ᱢᱚᱫᱽᱫᱷᱮ ᱜᱮ ᱦᱩᱭᱩᱜ ᱛᱮ ᱚᱱᱟ ᱠᱷᱚᱡᱽ ᱫᱚ ᱵᱟᱝ ᱵᱟᱹᱲᱛᱤᱜ-ᱟ ᱟᱨ ᱪᱮᱫ ᱠᱚ ᱢᱮᱱᱟ ᱟᱞᱮ ᱥᱮᱡ ᱫᱚ ᱵᱟᱦᱟ ᱵᱚᱸᱜᱟ ᱫᱚ ᱡᱮᱢᱚᱱ ᱥᱟᱱᱟᱢ ᱦᱚᱲ ᱥᱮ ᱟᱵᱚᱵᱚᱱ ᱵᱟ ᱵᱟᱲᱟᱭ ᱜᱮᱭᱟ ᱵᱟᱦᱟ ᱫᱚ ᱯᱮ ᱫᱤᱱ ᱜᱮ ᱦᱩᱭᱩᱜ ᱛᱟᱵᱚᱱᱟ ᱟᱨ ᱵᱟᱦᱟ ᱨᱮᱱᱟᱜ ᱱᱟᱜᱟᱢ ᱫᱚ ᱱᱚᱣᱟ ᱜᱮᱛᱚ ᱟᱵᱚ ᱫᱚ ᱦᱩᱭᱩᱜ ᱠᱟᱱ ᱛᱟᱵᱩᱱᱟ ᱡᱮ ᱦᱮᱸ ᱮ ᱮ ᱱᱟᱣᱟ ᱡᱟᱦᱟᱸ ᱡᱚ ᱵᱟᱦᱟ ᱦᱩᱭ ᱠᱟᱱᱟ ᱚᱱᱟ ᱠᱚ ᱢᱟᱨᱟᱝ ᱵᱩᱨᱩ ᱡᱟᱦᱮᱨ ᱟᱭᱳ ᱥᱮ ᱢᱚᱬᱮ ᱠᱚ ᱛᱩᱨᱩᱭ ᱠᱚ ᱠᱩ ᱵᱚᱸᱜᱟ ᱵᱩᱨᱩ ᱠᱚᱵᱩᱱ ᱪᱟᱞ ᱟᱠᱚᱣᱟ ᱚᱱᱟ ᱛᱟᱭᱚᱢ ᱜᱮ ᱟᱵᱚ ᱫᱚ ᱱᱚᱣᱟ ᱫᱚ ᱟᱵᱚ ᱫᱚᱵᱩᱱ ᱵᱮᱣᱦᱟᱨᱟ
ᱦᱩᱸ ᱦᱩ ᱟᱨ ᱟᱨ ᱮ ᱞᱟᱹᱭ ᱫᱟᱹᱧ ᱫᱟᱲᱮ ᱠᱚᱫᱚ ᱟᱨ ᱪᱮᱫ ᱵᱟᱦᱟ ᱪᱷᱟᱲᱟ ᱟᱨ ᱡᱟᱦᱟᱱᱟᱜ ᱠᱚ
ᱩᱱ ᱚᱠᱛᱚ ᱫᱚ ᱟᱞᱮ ᱫᱚ ᱪᱮᱫ ᱡᱟᱦᱟᱱ ᱫᱟᱨᱮ ᱠᱚᱫᱚ ᱚᱱᱮ ᱟ ᱮ ᱱᱚᱣᱟ ᱠᱚᱨᱮ ᱫᱚ ᱵᱟᱦᱟ ᱚᱠᱛᱚ ᱫᱚ ᱥᱤᱢ ᱠᱚ ᱤᱫᱤ ᱠᱚ ᱜᱮᱭᱟ ᱢᱟᱨᱟᱝ ᱵᱩᱨᱩ ᱞᱟᱹᱜᱤᱫ ᱯᱩᱰ ᱥᱤᱢ ᱠᱚ ᱤᱫᱤ ᱠᱚᱣᱟ
ᱦᱳᱭ ᱦᱳᱭ ᱦᱳᱭ ᱟᱞᱮᱥᱮᱡ ᱢᱟ ᱚᱱᱠᱟ ᱜᱮ
ᱩᱸ ᱟᱫᱚ ᱡᱟᱦᱮᱨ ᱨᱮ ᱫᱚ ᱫᱚ ᱵᱟᱵᱟ ᱡᱟᱦᱮᱨ ᱨᱮᱫᱚ ᱫᱚ ᱵᱟᱵᱟ ᱛᱟᱠᱚ ᱜᱮᱛᱚ ᱠᱚ ᱪᱟᱞᱟᱜ-ᱟ ᱥᱮ ᱟᱭᱩ ᱦᱚᱲ
ᱦᱳᱭ ᱦᱳᱭ ᱦᱮ ᱦᱮ ᱦᱮ ᱟᱞᱮ ᱱᱚᱛᱮ ᱢᱟ ᱵᱟᱵᱟ ᱛᱟᱠᱚ ᱥᱮᱫ ᱫᱚᱠᱚ ᱤᱭᱟᱹ ᱢᱟᱜ ᱢᱚᱬᱮᱜ ᱟᱠᱚ ᱟᱨ ᱱᱚᱸᱰᱮ ᱢᱟ ᱟᱞᱮ ᱫᱚᱞᱮ ᱵᱟᱦᱟᱜ-ᱟ ᱟᱨ ᱢᱟᱜ ᱢᱚᱬᱮ ᱠᱚᱨᱮ ᱢᱟ ᱢᱟᱨᱟᱝ ᱢᱟᱨᱟᱝ ᱫᱟᱬᱮ ᱠᱚ ᱞᱟᱜᱟᱜ ᱜᱮᱭᱟ ᱠᱚ
ᱦᱮᱸ ᱦᱮᱸ ᱦᱮᱸ ᱟᱸᱡᱚᱢ ᱦᱩᱭ ᱠᱟᱱᱟ ᱥᱮ ᱦᱳᱭ ᱢᱟᱱᱮ ᱪᱟᱞᱟ ᱦᱩᱭ ᱠᱟᱱ ᱨᱮᱦᱚᱸ ᱚᱱᱮ ᱧᱮᱞ ᱦᱩᱭ ᱠᱟᱱᱟ ᱡᱮ ᱦᱮᱸ ᱥᱮᱬᱟ ᱫᱟᱬᱮ ᱛᱮᱜᱮ ᱠᱚ ᱵᱚᱫᱷᱟᱣ ᱠᱚᱣᱟ ᱵᱚᱸᱜᱟ ᱵᱩᱨᱩ ᱫᱚ ᱩᱱ ᱡᱚᱠᱷᱚᱜ ᱫᱚ ᱨᱩᱢ ᱨᱩᱢ ᱰᱟᱠᱟᱶ ᱵᱚᱸᱜᱟ ᱦᱚᱛᱚ ᱠᱚ ᱟᱲᱜᱚᱱᱟ
ᱦᱩᱸ ᱚᱱᱠᱟ ᱢᱟᱹᱧ ᱤᱭᱟᱹ ᱡᱚᱠᱷᱚᱱ ᱫᱤᱱ ᱠᱚ ᱜᱚᱴᱟ ᱠᱮᱫᱟ ᱯᱨᱚᱛᱷᱚᱢ ᱫᱤᱱ ᱫᱚ ᱚᱱᱠᱟ ᱜᱚᱴᱟ ᱡᱷᱟᱹᱛ ᱛᱚᱦᱚᱲ ᱜᱮ ᱢᱟᱱᱮ ᱚᱲᱟᱜ ᱠᱚ ᱜᱮᱡ ᱜᱩᱨᱤᱡ ᱠᱟᱛᱮ ᱥᱮᱛᱟᱜ ᱵᱮᱲᱟ ᱫᱚ ᱟᱨ ᱚ ᱟᱹᱭᱩᱵ ᱟᱹᱭᱩᱵ ᱡᱚᱠᱷᱮᱡ ᱟᱹᱭᱩᱵ ᱡᱚᱠᱷᱮᱡ ᱢᱤᱫᱴᱷᱮᱱ ᱢᱟᱺᱡᱷᱤ ᱛᱷᱟᱱ ᱨᱮᱠᱚ ᱦᱮᱡ ᱱᱟ ᱡᱚᱛᱚ ᱠᱚᱲᱟ ᱜᱤᱫᱽᱨᱟᱹ ᱛᱩᱢᱫᱟᱜ ᱴᱟᱢᱟᱠ ᱦᱚᱸᱠᱚ ᱨᱩᱭᱟᱠᱚ ᱟᱨ ᱵᱟᱹᱠᱤ ᱡᱟᱦᱟᱸᱭ ᱥᱮᱨᱮᱧ ᱠᱚᱠᱚ ᱵᱟᱲᱟᱭᱟ ᱵᱚ ᱢᱟᱱᱮ ᱵᱚᱸᱜᱟ ᱟᱬᱜᱳ ᱞᱟᱹᱜᱤᱫ ᱥᱮᱨᱮᱧ ᱠᱚ ᱩᱱᱠᱚ ᱟᱭᱩ ᱦᱚᱲ ᱠᱚᱦᱚᱸ ᱠᱚ ᱪᱟᱞᱟᱜ-ᱟ ᱡᱷᱚᱛᱚ ᱦᱚᱲ ᱜᱮ ᱚᱱᱟ ᱯᱚᱨᱮ ᱟᱹᱭᱩᱵ ᱥᱮᱫᱛᱮ ᱟᱫᱚ ᱵᱚᱸᱜᱟ ᱠᱚ ᱦᱚᱦᱚ ᱟᱠᱚ ᱣᱟᱠᱚ ᱥᱮᱹᱨᱮᱧ ᱛᱟᱞᱟ ᱛᱮ ᱥᱮ ᱮᱱᱮᱡ ᱥᱮᱹᱨᱮᱹᱧ ᱛᱟᱞᱟ ᱛᱮᱜᱮ ᱟᱨ ᱴᱟᱢᱟᱠ ᱛᱩᱢᱫᱟᱜ ᱢᱟ ᱛᱟᱦᱮᱱ ᱠᱟᱱ ᱜᱮᱭᱟ᱾
ᱟᱫᱚ ᱱᱚᱣᱟ ᱫᱚ ᱟᱢ ᱫᱚ ᱱᱚᱣᱟ ᱡᱟᱦᱟᱢ ᱞᱟᱹᱭᱫᱟ ᱱᱚᱣᱟ ᱫᱚ ᱢᱟᱜ ᱢᱚᱬᱮ ᱨᱮᱱᱟᱜ ᱠᱟᱛᱷᱟᱢ ᱞᱟᱹᱭ ᱫᱟ ᱵᱟᱝ
ᱦᱳᱭ ᱦᱳᱭ ᱢᱟᱜ ᱢᱚᱬᱮ ᱨᱮᱱᱟᱜ ᱜᱤᱧ ᱞᱟᱹᱭᱫᱟ᱾ ᱚᱱᱟ ᱯᱚᱨᱮ ᱵᱚᱸᱜᱟ ᱵᱩᱨᱩ ᱠᱚ ᱦᱮᱡ ᱮᱱ ᱠᱷᱟᱱ ᱛᱟᱦᱚᱞᱮ ᱟᱫᱚ ᱡᱟᱦᱮᱨ ᱛᱷᱟᱱ ᱧᱮᱞ ᱠᱚ ᱪᱟᱞᱟᱜ ᱟᱠᱚ᱾ ᱛᱟᱦᱚᱞᱮ ᱡᱟᱦᱮᱨ ᱛᱷᱟᱱ ᱠᱚ ᱧᱮᱞ ᱵᱟᱲᱟ ᱠᱟᱛᱮ ᱤᱱᱟᱹ ᱦᱤᱞᱳᱜ ᱫᱚ ᱛᱟᱦᱞᱮ ᱟᱨᱦᱚᱸ ᱠᱚ ᱤᱭᱟᱹ ᱠᱚᱣᱟ ᱠᱚ ᱥᱤᱢᱚᱱᱚᱜ-ᱟ ᱠᱚ᱾ ᱚᱱᱟ ᱠᱚ ᱧᱮᱞ ᱵᱟᱲᱟ ᱥᱟᱹᱛ ᱵᱟᱲᱟ ᱠᱟᱛᱮᱜ ᱟᱨᱦᱚᱸ ᱫᱚᱥᱟᱨ ᱦᱤᱞᱳᱜ ᱠᱷᱟᱱ ᱫᱚ ᱛᱟᱦᱚᱞᱮ, ᱥᱟᱹᱨᱫᱤ ᱢᱟᱦᱟᱸ ᱦᱤᱞᱳᱜ ᱫᱚ ᱢᱟᱦᱟᱸ ᱦᱤᱞᱳᱜ ᱫᱚ ᱥᱚᱠᱟᱞ ᱥᱚᱠᱟᱞ ᱛᱩᱹᱯᱩ ᱵᱟᱲᱟ ᱠᱟᱛᱮᱫ ᱜᱮᱡ ᱜᱩᱨᱤᱡ ᱠᱚ ᱥᱟᱨᱟᱣ ᱵᱟᱲᱟ ᱠᱟᱛᱮᱫ ᱥᱮᱛᱟᱜ ᱠᱷᱚᱱᱟᱜ ᱜᱮ ᱢᱟᱺᱡᱷᱤ ᱛᱷᱟᱱ ᱪᱟᱞᱟᱜ-ᱟ ᱚᱸᱰᱮ ᱠᱷᱚᱱ ᱜᱮ ᱵᱚᱸᱜᱟ ᱠᱚ ᱧᱩᱢ ᱵᱟᱲᱟ ᱠᱟᱛᱮᱫ ᱵᱚᱸᱜᱟ ᱠᱚ ᱥᱟᱫᱚᱢ ᱠᱚᱠᱚ ᱦᱮᱡ ᱞᱮᱱ ᱠᱷᱟᱱ, ᱛᱟᱦᱚᱞᱮ ᱟᱨᱦᱚᱸ ᱡᱟᱦᱟᱸ ᱛᱮᱵᱚᱱ ᱤᱫᱤ ᱠᱚᱣᱟ ᱚᱱᱠᱟ ᱛᱩᱢᱫᱟᱜ ᱴᱟᱢᱟᱠ ᱥᱮᱨᱮᱧ ᱠᱚ ᱛᱟᱞᱟ ᱛᱮᱜᱮ ᱟᱨᱻᱨᱚ ᱟᱞᱮ ᱴᱷᱮᱱ ᱟᱞᱮ ᱥᱮᱫ ᱢᱟ ᱱᱚᱝᱠᱟ ᱡᱮ, ᱢᱟᱨᱟᱝ ᱵᱩᱨᱩ ᱞᱟᱹᱜᱤᱫ ᱫᱚ ᱯᱩᱲ ᱢᱮᱨᱚᱢ ᱯᱩᱲ ᱢᱮᱨᱚᱢ ᱠᱚ ᱤᱛ ᱢᱟᱱᱮ ᱮᱢᱟᱭᱟ ᱠᱚ᱾ ᱟᱨ ᱡᱟᱦᱟᱸ ᱡᱟᱦᱮᱨ ᱨᱮᱱᱟᱜ ᱠᱷᱚᱴ ᱠᱚ ᱚᱱᱟ ᱫᱚ ᱢᱟᱱᱮ ᱱᱟᱭᱠᱮ ᱵᱟᱵᱟᱟᱜᱮ ᱩᱱᱤᱜᱮ ᱡᱷᱚᱛᱚᱭ ᱠᱚᱨᱟᱣᱟ ᱟᱨ ᱚᱱᱟ ᱫᱚ ᱞᱟᱦᱟᱛᱮ ᱞᱟᱹᱭ ᱢᱟᱲᱟᱝ ᱦᱩᱭ ᱠᱚᱜᱼᱟ ᱟᱨ ᱚᱱᱟ ᱫᱚ ᱱᱟᱭᱠᱮ ᱦᱟᱲᱟᱢ ᱵᱩᱰᱷᱤ ᱛᱟᱹᱠᱤᱱ ᱜᱮ ᱥᱟᱹᱜᱩᱱ ᱪᱷᱤᱞᱤ ᱠᱚᱫᱚᱠᱤᱱ ᱤᱫᱤᱭᱟ ᱱᱟᱭᱠᱮ ᱵᱩᱰᱷᱤ ᱤᱫᱤᱭᱟᱭ ᱢᱟᱱᱮ ᱡᱚᱠᱷᱚᱱ ᱪᱟᱞᱟᱜ ᱚᱠᱛᱚ ᱟᱨᱠᱤ ᱡᱟᱦᱮᱨ ᱠᱚ ᱪᱟᱞᱟᱜ ᱚᱠᱛᱚ ᱩᱱᱤ ᱱᱟᱭᱠᱮ ᱵᱩᱰᱷᱤ ᱛᱮᱭ ᱫᱤᱯᱤᱞ ᱤᱫᱤᱭᱟᱭ᱾